ᱦᱮᱸ ᱦᱮᱞᱳ ᱡᱚᱦᱟᱨ ᱜᱮ ᱜᱚᱢᱠᱮ
ᱡᱚᱦᱟᱨ ᱜᱮ ᱡᱚᱦᱟᱨ
ᱦᱮᱸ ᱜᱚᱝᱠᱮ ᱛᱚᱵᱮ ᱦᱚᱸᱜᱚᱭ ᱡᱟᱦᱟᱸ ᱫᱚ ᱰᱤᱱᱟᱨ ᱠᱚᱫᱚ ᱦᱩᱭᱮᱱ ᱜᱤᱭᱟ ᱥᱮ ᱵᱟᱝ ᱟᱵᱮᱱᱟᱜ ᱫᱚ?
ᱦᱮᱸ ᱦᱩᱭ ᱫᱚ ᱦᱩᱭᱳ ᱠᱟᱱ ᱜᱮᱭᱟ᱾ ᱟᱫᱚ ᱟᱵᱤᱱᱟᱜ ᱫᱚ ᱦᱩᱭ ᱱᱟ ᱥᱮ ᱵᱟᱝ?
ᱦᱳᱭ ᱜᱚᱝᱠᱮ ᱟᱹᱞᱤᱧᱟᱜ ᱦᱚᱸ ᱦᱩᱭ ᱫᱚ ᱦᱩᱭ ᱟᱠᱟᱱᱟ᱾ ᱜᱚᱝᱠᱮ ᱛᱚᱵᱮ ᱟ ᱮᱸ ᱱᱟᱯᱟᱭ ᱜᱮᱛᱚ ᱢᱮᱱᱟᱜ ᱟᱠᱟᱫ ᱵᱤᱱᱟ?
ᱦᱮᱸ ᱡᱟᱭᱦᱳᱠ ᱱᱟᱯᱟᱭ ᱜᱮ ᱢᱮᱱᱟᱜ ᱞᱤᱧᱟᱹ᱾ ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱦᱳᱭ ᱜᱚᱝᱠᱮ ᱩᱱᱟᱹᱜ ᱴᱟ ᱱᱟᱯᱟᱭ ᱫᱚ ᱵᱟᱹᱱᱩᱜ ᱟᱠᱟᱫ ᱞᱤᱧᱟᱹ ᱠᱟᱹᱴᱤᱡ ᱮᱸᱻ ᱢᱟᱸᱫᱟ ᱡᱚᱴᱟᱣ ᱟᱠᱟᱫ ᱞᱤᱧᱟ ᱟᱨ ᱱᱤᱭᱟᱹ ᱡᱟᱦᱟᱸ ᱥᱮᱨᱢᱟ ᱫᱟᱜ ᱜᱷᱚᱱᱚ ᱜᱷᱚᱱᱚᱭ ᱡᱟᱹᱲᱤᱭ ᱫᱟᱥᱮ ᱟᱫᱚ ᱠᱟᱹᱴᱤᱡ ᱞᱤᱧ ᱞᱚᱦᱚᱫ ᱠᱟᱱ ᱛᱟᱦᱮᱱᱟ᱾ ᱟᱫᱚ ᱟᱯᱮ ᱥᱮᱫ ᱜᱮ ᱚᱠᱟ ᱞᱮᱠᱟᱭ ᱫᱟᱜ ᱮᱫᱟ?
ᱦᱮᱸ ᱰᱮᱞᱤ ᱜᱮᱛᱚ ᱫᱟᱜ ᱮᱫᱟᱭ᱾ ᱵᱟᱦᱨᱮ ᱥᱮᱜ ᱩᱰᱩᱠ ᱦᱚᱸ ᱵᱟᱝ ᱜᱟᱱᱚᱜ ᱠᱟᱱᱟ ᱮᱢᱚᱱ ᱫᱟᱜ ᱮᱫᱟᱭ ᱥᱮ᱾ ᱵᱷᱟᱹᱜᱤ ᱵᱟᱝ ᱵᱩᱡᱷᱟᱹᱜ ᱠᱟᱱᱟ᱾
ᱟᱪᱪᱷᱟ ᱦᱳᱭ ᱜᱚᱝᱠᱮ, ᱱᱤᱭᱟᱹ ᱫᱟᱜ ᱨᱮᱫᱚ ᱵᱷᱟᱹᱞᱤ ᱵᱟᱝ ᱵᱩᱡᱩᱜᱼᱟ ᱟᱨ ᱱᱟᱯᱟᱭ ᱛᱮᱵᱮᱱ ᱛᱟᱦᱮᱱᱟ ᱜᱚᱢᱠᱮ ᱪᱮᱫᱟᱜ ᱥᱮ᱾ ᱮ ᱫᱟᱜ ᱨᱮ ᱞᱚᱦᱚᱜ ᱞᱮᱱᱠᱷᱟᱡ ᱞᱚᱜᱚᱱ ᱫᱷᱟᱨᱟ ᱜᱮ ᱨᱩᱣᱟᱹ ᱠᱚ ᱵᱚᱦᱚᱜ ᱦᱟᱹᱥᱩ ᱠᱚ ᱧᱮᱧ ᱧᱟᱢ ᱠᱟᱱ ᱜᱮᱭᱟ ᱥᱮ᱾
ᱦᱮᱸ ᱦᱮᱸ ᱦᱮᱸ ᱱᱮᱛᱟᱨ ᱢᱟ ᱚᱱᱠᱟ ᱜᱮ ᱯᱨᱟᱭ ᱧᱮᱞᱚᱜ ᱠᱟᱱᱟ ᱨᱩᱣᱟᱹᱜ ᱠᱟᱱᱟ ᱠᱚ ᱢᱟᱫᱟᱜ ᱠᱟᱱᱟ ᱠᱚ᱾ ᱟᱨ ᱱᱚᱰᱮ ᱢᱟ ᱵᱮᱥᱤᱨ ᱵᱷᱟᱜᱽ ᱜᱮ ᱚᱱᱠᱟ ᱠᱚ ᱧᱮᱞᱚᱜ ᱠᱟᱱᱟ᱾
ᱦᱳᱭ ᱜᱚᱝᱠᱮ ᱛᱚᱵᱮ ᱜᱚᱝᱠᱮ ᱟᱯᱮᱥᱮᱫ ᱫᱚ ᱪᱟᱥ ᱠᱚᱫᱚ ᱛᱤᱱᱟᱹᱜ ᱥᱟᱺᱜᱤᱧ
ᱮᱭ ᱨᱚᱦᱚᱭ ᱠᱚ ᱪᱟᱹᱞᱩᱜ ᱠᱟᱱᱟ ᱟᱨᱠᱤ᱾ ᱰᱮᱞᱤ ᱥᱮᱱ ᱦᱳᱭᱳᱜ ᱠᱟᱱᱟ ᱫᱟᱜ ᱫᱟᱜ ᱛᱮᱜᱮ ᱨᱚᱦᱚᱭ ᱦᱩᱭᱩᱜ ᱠᱟᱱᱟ᱾ ᱟᱫᱚ ᱦᱮᱸ ᱛᱚᱞᱟ ᱠᱚ ᱦᱟᱨᱟ ᱟᱠᱟᱱᱟ ᱛᱚᱟᱨ ᱵᱮᱥᱤ ᱦᱟᱨᱟ ᱨᱮᱦᱚᱸ ᱡᱟᱞᱟ᱾ ᱛᱩᱫ ᱛᱮ ᱚᱥᱩᱵᱤᱫᱟᱜᱼᱟ, ᱚᱱᱟ ᱠᱷᱟᱹᱛᱤᱨ ᱳᱭ ᱫᱟᱜ ᱫᱟᱜ ᱨᱮᱦᱚᱸ ᱨᱚᱦᱚᱭ ᱦᱩᱭᱩᱜ ᱠᱟᱱ ᱜᱮᱭᱟ᱾
ᱦᱳᱭ ᱜᱚᱝᱠᱮ ᱟᱞᱮ ᱥᱮᱫ ᱦᱚᱸ ᱦᱚᱸᱜᱼᱚᱭ ᱦᱟᱞᱠᱟᱭ ᱫᱟᱜ ᱧᱚᱜ ᱟᱠᱟᱫ ᱛᱮ ᱱᱤᱛᱚᱜ, ᱟᱪᱷᱲᱟ ᱠᱚ ᱮᱨ ᱮᱫᱟ ᱪᱮᱫᱟᱜ ᱥᱮ ᱞᱟᱦᱟ ᱢᱟᱲᱟᱝ ᱨᱮᱫᱚ ᱵᱟᱝ ᱤᱛᱟᱹ ᱠᱚᱫᱚ ᱵᱟᱝ ᱮᱨ ᱦᱩᱭ ᱠᱟᱱ ᱛᱟᱦᱮᱱᱟ, ᱱᱤᱛᱳᱜ ᱠᱚ ᱮᱨᱫᱟ ᱮᱱᱠᱷᱟ᱾ ᱮᱠᱷᱟᱱ ᱟᱫᱚ ᱱᱤᱛᱚᱜ ᱟᱪᱷᱲᱟ ᱠᱟᱛᱮᱫ ᱞᱚᱜᱚᱱ ᱫᱷᱟᱨᱟ ᱮᱱᱠᱷᱟᱱ ᱦᱟᱨᱟᱜᱼᱟ ᱟᱨ ᱮᱸ ᱛᱚᱞᱟ ᱠᱚ ᱛᱩᱫ ᱠᱟᱛᱮᱜ, ᱮᱸ ᱨᱚᱦᱚᱭ ᱟᱞᱮ
ᱟᱪᱪᱷᱟ,
ᱛᱚᱵᱮ ᱜᱚᱝᱠᱮ ᱟᱯᱮ ᱫᱚ ᱪᱮᱫ ᱞᱮᱠᱟᱱᱟᱜ ᱦᱟᱥᱟ ᱠᱟᱱ ᱛᱟᱯᱮᱭᱟ? ᱚᱛ ᱦᱟᱥᱟ ᱠᱚᱫᱚ ᱚᱠᱟᱞᱮᱠᱟ ᱡᱟᱦᱟ ᱦᱟᱥᱟ ᱨᱮᱯᱮ ᱪᱟᱥ ᱜᱮᱭᱟ᱾
ᱚᱛ ᱦᱟᱥᱟ ᱵᱚᱞᱛᱮ ᱪᱮᱫ ᱞᱮᱠᱟ?
ᱪᱮᱫ ᱦᱟᱥᱟ ᱠᱟᱱ ᱛᱟᱯᱮᱭᱟ ᱜᱚᱝᱠᱮ? ᱡᱟᱦᱟᱸ ᱨᱮ ᱫᱚᱯᱮ ᱪᱟᱥᱟ ᱢᱟᱱᱮ ᱚᱠᱟᱞᱮᱠᱟᱱᱟᱜ ᱦᱟᱥᱟ ᱠᱟᱱ ᱛᱟᱯᱮᱭᱟ?
ᱟᱞᱮ ᱞᱮᱠᱟᱱᱟᱜ ᱦᱟᱥᱟ ᱵᱚᱞᱛᱮ ᱟᱞᱮ ᱥᱮᱫ ᱫᱚ ᱦᱩᱲᱩ ᱜᱮ ᱡᱟᱹᱥᱛᱤ ᱪᱟᱥ ᱦᱩᱭᱩᱜ ᱜᱮᱭᱟ ᱥᱮ ᱟᱫᱚ᱾ ᱦᱳᱲᱳ ᱪᱟᱥ ᱩᱯᱚᱡᱳᱜᱤ ᱦᱟᱥᱟ ᱜᱮ ᱟᱨᱠᱤ ᱥᱚᱵᱽᱡᱤ ᱠᱚᱫᱚ ᱥᱮᱨᱚᱠᱚᱢ ᱪᱟᱥᱴᱟᱥ ᱫᱚ ᱵᱟᱞᱮ ᱪᱟᱥ ᱜᱮᱭᱟ ᱱᱚᱱᱛᱮ ᱫᱚ᱾ ᱦᱩᱲᱩ ᱛᱮᱜᱮ ᱵᱷᱟᱜᱤ ᱪᱟᱥ ᱦᱳᱭᱳᱜ ᱜᱮᱭᱟ, ᱚᱱᱟᱛᱮᱜᱮ ᱨᱳᱡᱽᱠᱟᱨ ᱠᱚᱫᱚ᱾ ᱟᱫᱚ ᱟᱵᱤᱱ ᱚᱱᱛᱮ ᱫᱚ ᱪᱮᱫ ᱠᱟᱱᱟ ᱦᱟᱥᱟ ᱫᱚ?
ᱜᱚᱝᱠᱮ ᱟᱞᱮ ᱥᱮᱱᱟᱜ ᱫᱚ ᱦᱟᱥᱟ ᱫᱚ ᱫᱷᱤᱨᱤ ᱢᱮᱥᱟᱞ ᱦᱟᱥᱟ ᱠᱟᱱᱟ᱾ ᱟᱫᱚ ᱵᱚᱪᱷᱚᱨ ᱨᱮ ᱢᱤᱫ ᱪᱷᱚᱴ ᱜᱮ ᱪᱟᱥ ᱫᱚ ᱦᱩᱭᱩᱜᱼᱟ᱾ ᱚᱱᱟ ᱡᱟᱦᱟᱸ ᱵᱚᱪᱷᱚᱨ ᱨᱮ ᱵᱚᱨᱥᱟ ᱨᱮ ᱡᱚᱠᱷᱚᱱ ᱪᱟᱥ ᱦᱩᱭᱩᱜᱼᱟ᱾ ᱚᱱᱟ ᱪᱟᱥ ᱨᱮᱜᱮ ᱟᱞᱮ ᱫᱚ ᱥᱚᱵᱡᱤ ᱠᱚ ᱟᱱᱟᱪ ᱠᱚᱞᱮ ᱪᱟᱥ ᱜᱮᱭᱟ ᱵᱮᱸᱜᱟᱲ ᱠᱚ ᱥᱮ ᱳᱞ ᱠᱚ ᱩᱪᱩ ᱠᱚ ᱡᱟᱦᱟᱸ ᱫᱚ ᱥᱟᱹᱨᱩ ᱠᱚ ᱦᱮᱸᱥᱮ ᱠᱩᱸᱫᱽᱨᱤ ᱠᱚ ᱯᱚᱴᱚᱞ ᱠᱚ ᱮᱸ ᱵᱷᱤᱱᱰᱤ ᱠᱚ ᱵᱷᱚᱨᱵᱷᱩᱴᱤ ᱠᱚ ᱚᱱᱟ ᱥᱟᱶᱛᱮ ᱟᱲᱟᱜ ᱥᱟᱠᱟᱢ ᱦᱚᱸᱞᱮ ᱪᱟᱥ ᱜᱮᱭᱟ᱾ ᱚᱱᱟ ᱡᱮᱦᱮᱛᱩ ᱟᱲᱟᱜ ᱥᱟᱠᱟᱢ ᱪᱟᱥ ᱠᱟᱛᱮᱜ ᱜᱮ ᱠᱟᱹᱴᱤᱡ ᱱᱟᱯᱟᱭᱚᱜᱼᱟ᱾ ᱮᱱᱠᱷᱟᱱ ᱵᱟᱭᱨᱮ ᱥᱮᱫ ᱠᱟᱹᱢᱤ ᱪᱟᱞᱟᱣ ᱵᱟᱝ ᱦᱩᱭᱩᱜᱼᱟ᱾ ᱚᱱᱟ ᱠᱚ ᱟᱠᱷᱨᱤᱧ ᱦᱚᱸ ᱜᱟᱱᱚᱜᱼᱟ᱾ ᱟᱯᱮ ᱥᱮᱫ ᱫᱚ
ᱦᱮᱸ ᱦᱮᱸ ᱦᱮᱸ ᱟᱹᱰᱤ ᱱᱟᱯᱟᱭ ᱟᱹᱵᱤ ᱟᱹᱰᱤ ᱱᱟᱯᱟᱭ᱾ ᱟᱞᱮ ᱥᱮᱫ ᱫᱚ ᱥᱚᱵᱡᱤ ᱠᱚᱫᱚ ᱚᱱᱠᱟ ᱫᱚ ᱵᱟᱞᱮ ᱪᱟᱥ ᱜᱮᱭᱟ᱾ ᱦᱳᱲᱳ ᱪᱮᱛᱟᱱ ᱨᱮᱜᱮ ᱰᱤᱯᱮᱱ ᱟᱞᱮ ᱫᱚ᱾ ᱮᱸ ᱵᱚᱪᱷᱚᱨ ᱵᱟᱨ ᱫᱷᱟᱣᱞᱮ ᱪᱟᱥ ᱜᱮᱭᱟ᱾ ᱚᱱᱟ ᱵᱟᱨ ᱫᱷᱟᱣ ᱠᱷᱟᱱᱜᱮ ᱚᱱᱟ ᱛᱮᱜᱮ ᱦᱳᱭᱳᱜ ᱛᱟᱞᱮᱭᱟ ᱟᱞᱮ ᱫᱚ᱾
ᱟᱪᱪᱷᱟ ᱜᱚᱝᱠᱮ ᱛᱚᱵᱮ ᱜᱚᱝᱠᱮ ᱟᱯᱮ ᱥᱮᱫ ᱫᱚ ᱯᱩᱴᱠᱟᱹ ᱠᱚ ᱚᱢᱚᱱᱚᱜ ᱠᱟᱱᱟ ᱥᱮ ᱵᱟᱝ?
ᱚᱠᱟ ᱚᱱᱟ ᱦᱟᱸᱜ ᱵᱟᱹᱧ ᱴᱷᱤᱠᱟᱹᱭᱟ, ᱪᱮᱫ ᱧᱩᱛᱩᱢ ᱵᱤᱱ ᱞᱟᱹᱭ ᱠᱮᱫᱟ?
ᱜᱚᱝᱠᱮ ᱞᱟᱹᱭ ᱫᱟᱞᱤᱧ ᱡᱮ ᱦᱚᱜ ᱚᱭ ᱳᱛ ᱠᱚᱫᱚ ᱚᱢᱚᱱᱚᱜ ᱠᱟᱱᱟ ᱥᱮ ᱵᱟᱝ ᱟᱯᱮᱥᱮᱫ ᱫᱚ
ᱟᱪᱪᱷᱟ ᱩᱫ ᱦᱮᱸ ᱩᱫ ᱫᱚᱢᱮ ᱜᱮ ᱱᱮᱛᱟᱨ ᱧᱮᱞᱚᱜ ᱠᱟᱱᱟ᱾ ᱟᱨ ᱚᱱᱟ ᱠᱚ ᱵᱟᱡᱟᱨ ᱨᱮᱦᱚᱸ ᱫᱟᱢ ᱦᱜ ᱫᱚᱢᱮ ᱜᱮ᱾ ᱚᱱᱟᱠᱩ ᱡᱩᱫᱤ ᱪᱟᱥ ᱜᱟᱱ ᱠᱚ ᱠᱚᱜᱼᱟ ᱪᱟᱥ ᱠᱟᱛᱮ ᱟᱠᱠᱷᱨᱤᱧ ᱦᱚᱸ ᱟᱹᱰᱤ ᱱᱟᱯᱟᱭ ᱠᱚᱜᱼᱟ᱾
ᱟᱪᱷᱟ ᱱᱟᱯᱟᱭ ᱜᱮᱭᱟ ᱜᱚᱝᱠᱮ ᱪᱟᱥ ᱠᱟᱛᱮᱜ ᱟᱠᱷᱨᱤᱧ ᱦᱚᱸ ᱱᱟᱯᱟᱭᱚᱜᱼᱟ᱾ ᱟᱨ ᱜᱝᱠᱮ ᱩᱫ ᱠᱚᱢᱟ ᱪᱟᱥ ᱦᱚᱸ ᱜᱟᱱᱚᱜ ᱫᱚ ᱜᱟᱱᱚᱜ ᱠᱟᱱ ᱜᱮᱭᱟ᱾ ᱛᱚᱵᱮ ᱜᱚᱝᱠᱮ ᱦᱚᱸᱜᱼᱚᱭ ᱵᱚᱨᱥᱟ ᱨᱮᱛᱚ ᱟᱵᱮᱱ ᱫᱚ ᱩᱫ ᱫᱚ ᱚᱠᱟᱞᱠᱟ ᱵᱮᱱ ᱠᱩᱥᱤᱭᱟᱜ ᱜᱮᱭᱟ ᱵᱷᱟᱹᱡᱤ ᱵᱮᱱ ᱠᱩᱥᱤᱭᱟᱜᱼᱟ, ᱥᱮ ᱩᱛᱩ ᱵᱱ ᱠᱩᱥᱤᱭᱟᱜᱼᱟ᱾ ᱥᱮ ᱥᱳᱲᱮᱵᱚᱱ ᱠᱚᱵᱤᱱ ᱠᱩᱥᱤᱭᱟᱜ ᱛᱟᱦᱮᱱᱟ ᱩᱫ ᱫᱚ
ᱟᱪᱷᱟ ᱩᱵ ᱫᱚ ᱦᱩ ᱠᱩᱩᱥᱤᱭᱟ ᱵᱚᱞᱛᱮ ᱟᱱᱮ ᱵᱟᱴᱱᱟ ᱥᱟᱶ ᱠᱟᱹᱴᱤᱡ ᱠᱚᱥᱟ ᱠᱚᱥᱟ ᱴᱟᱭᱤᱯ ᱠᱚ ᱤᱥᱤᱱ ᱜᱮᱭᱟ ᱥᱮ ᱚᱱᱟ ᱫᱚ ᱟᱹᱰᱤ ᱪᱮᱦᱨᱟ ᱞᱤᱧ ᱵᱩᱡᱷᱟᱹᱣᱟ ᱛᱟᱨᱯᱚᱨᱮ ᱮᱢᱱᱤ ᱵᱷᱟᱡᱟ ᱦᱚᱸ ᱵᱷᱟᱡᱟ ᱦᱚᱸ ᱵᱷᱟᱜᱤ ᱵᱩᱡᱷᱟᱹᱜ ᱜᱮᱭᱟᱹ ᱟᱫᱚ ᱦᱟᱱᱟ ᱫᱚ ᱟᱹᱰᱤ ᱢᱚᱸᱡᱽ ᱢᱚᱸᱡᱽ ᱜᱮᱞᱤᱧ ᱵᱩᱡᱷᱟᱹᱭᱟ ᱵᱟᱥᱠᱮ ᱫᱟᱠᱟ ᱥᱟᱶ ᱫᱚ ᱟᱹᱰᱤ ᱢᱚᱸᱡᱽ ᱜᱮ ᱵᱩᱡᱷᱟᱹᱜ ᱜᱮᱭᱟ ᱟᱹᱵᱤᱱ ᱫᱚ ᱪᱮᱫᱠᱟ ᱵᱤᱱ ᱠᱩᱥᱤᱭᱟᱜ ᱜᱮᱭᱟ᱾
ᱟᱞᱤᱧ ᱦᱚᱸ ᱜᱚᱝᱠᱮ ᱡᱟᱦᱟᱸ ᱵᱮᱱ ᱞᱟᱹᱭ ᱠᱮᱜᱼᱟ ᱵᱟᱴᱱᱟ ᱥᱟᱶᱛᱮ ᱚᱱᱟᱫᱚ᱾ ᱡᱚᱛᱚ ᱩᱵ ᱠᱷᱮᱛᱨᱚ ᱨᱮᱫᱚ ᱵᱟᱝ ᱡᱟᱦᱟᱸ ᱫᱚ ᱚᱨ ᱛᱚ ᱩᱵ ᱧᱮᱞᱚᱜᱼᱟ, ᱯᱩᱴᱠᱟᱹ ᱧᱮᱞᱚᱜᱼᱟ, ᱦᱳᱭᱥᱮ ᱚᱱᱟ ᱥᱟᱶᱛᱮ ᱠᱩᱢᱵᱟᱹ ᱠᱚᱫᱚ ᱵᱷᱟᱜᱤ ᱞᱤᱧ ᱠᱩᱥᱤᱭᱟᱜᱼᱟ, ᱟᱨ ᱥᱳᱲᱮ ᱦᱚᱸᱞᱤᱧ ᱠᱩᱥᱤ ᱫᱤᱱ ᱤᱧ ᱠᱩᱥᱤᱭᱟᱜᱼᱟ ᱚᱱᱟ ᱦᱚᱸᱚᱸ ᱩᱵ ᱪᱮᱛᱟᱱ ᱨᱮ ᱚᱠᱟ ᱞᱮᱠᱟᱱ ᱩᱵ ᱛᱟᱦᱮᱱᱟ ᱚᱱᱟ ᱠᱷᱚᱱ ᱡᱮᱢᱚᱱ ᱢᱤᱪᱷᱤᱪᱤᱨᱤ ᱩᱵ ᱠᱚᱫᱚ ᱚᱱᱟᱫᱚ ᱵᱷᱟᱡᱟ ᱜᱮᱞᱤᱧ ᱠᱩᱥᱤᱭᱟᱜᱼᱟ ᱵᱩᱥᱩᱵ ᱩᱵ ᱠᱚᱫᱚ ᱦᱮᱸᱥᱮ ᱵᱩᱥᱩᱵ ᱩᱰ ᱦᱚᱸ ᱥᱲᱮ ᱫᱚᱞᱤᱧ ᱠᱩᱥᱤᱭᱟᱜ ᱜᱮᱭᱟ᱾ ᱛᱚᱵᱮ ᱜᱚᱝᱠᱮ ᱦᱚᱜᱼᱚᱭ ᱡᱮ ᱫᱟᱜ ᱡᱟᱹᱲᱤᱭᱟᱭ ᱫᱚᱢᱮ ᱯᱩᱠᱷᱨᱤ ᱠᱷᱚᱱ ᱜᱟᱰᱟ ᱠᱷᱚᱱ ᱦᱟᱹᱠᱩ ᱠᱩ ᱨᱟᱠᱟᱵ ᱫᱚ᱾ ᱟᱯ ᱥᱮᱫ ᱫᱚ ᱴᱚᱨᱚᱰᱟᱝ ᱥᱮ ᱢᱚᱥᱟᱨᱤ ᱠᱚᱫᱚ ᱯᱮ ᱚᱰᱟᱣ ᱜᱮᱭᱟ ᱥᱮ ᱵᱟᱝ ᱟᱲᱮ ᱠᱚᱨᱮ? ᱥᱮ ᱜᱟᱰᱟ ᱠᱚᱨᱮ ᱯᱮ ᱚᱰᱟᱣ ᱜᱮᱭᱟ ᱥᱮ ᱵᱟᱝ?
ᱦᱮᱸ ᱦᱮᱸ ᱚᱲᱟᱣ ᱜᱮᱭᱟᱞᱮ ᱜᱟᱰᱟ ᱨᱮᱫᱚ ᱥᱮᱬᱟ ᱯᱟᱴᱟᱞ ᱞᱮ ᱚᱲᱟᱣ ᱜᱮᱭᱟ ᱢᱚᱴᱟᱟᱢᱩᱴᱤ ᱠᱤᱪᱷᱩ ᱦᱚᱲ ᱢᱮᱥᱟ ᱠᱟᱛᱮᱜ ᱢᱤᱫᱴᱟᱝ ᱠᱷᱩᱱᱴᱤᱫ ᱠᱚ ᱵᱤᱫ ᱦᱩᱭᱩᱜᱼᱟ ᱜᱟᱰᱟ ᱛᱟᱞᱟᱨᱮ᱾ ᱟᱫᱚ ᱡᱩᱫᱤ ᱡᱟᱹᱥᱛᱤ ᱫᱟᱜ ᱠᱷᱟᱱ ᱫᱚ ᱟ ᱜᱟᱰᱟ ᱛᱟᱞᱟ ᱨᱮᱫᱚ ᱵᱟᱝ ᱜᱟᱱᱚᱜᱼᱟ᱾ ᱥᱟᱤᱰ ᱥᱮᱡ ᱠᱟᱹᱴᱤᱡ ᱢᱟᱜ ᱛᱚᱯᱟᱜ ᱦᱩᱭᱩᱜᱼᱟ ᱡᱟᱛᱮ ᱫᱟᱜ ᱴᱟᱜ ᱥᱟᱭᱤᱰ ᱛᱮ ᱟᱨᱚ ᱢᱟ ᱚᱱᱠᱟ ᱢᱟᱜ ᱠᱟᱛᱮᱜ ᱯᱟᱴᱟ ᱞᱮ ᱚᱲᱟᱭ ᱜᱮᱭᱟ ᱟᱨᱠᱤ ᱢᱟᱨᱟᱝ ᱧᱚᱜ ᱯᱟᱴᱟ ᱥᱮᱭᱟᱨᱟᱛᱮ ᱟᱨᱠᱤ ᱦᱮᱸ ᱟᱨ ᱵᱟᱝᱠᱷᱟᱱ ᱮᱢᱱᱤ ᱵᱟᱹᱫ ᱠᱚᱨᱮ ᱫᱚ ᱯᱟᱴᱟᱮ ᱚᱲᱟᱭ ᱜᱮᱭᱟ ᱦᱩᱲᱩᱧᱟᱜ ᱟᱨ ᱢᱚᱥ ᱡᱟᱞ ᱠᱚᱦᱚᱸᱞᱮ ᱚᱲᱟᱭ ᱜᱮᱭᱟ᱾ ᱚᱱᱟ ᱠᱚᱨᱮ ᱦᱚ ᱦᱟᱹᱠᱩ ᱠᱚ ᱧᱩᱨᱩᱜ ᱜᱮᱭᱟ᱾
ᱟᱪᱷᱟ ᱜᱚᱝᱠᱮ ᱟᱹᱰᱤ ᱱᱟᱯᱟᱭ ᱛᱚᱵᱮ ᱜᱚᱝᱠᱮ ᱦᱚᱜᱼᱚᱭ ᱡᱮ ᱟᱵᱮᱱ ᱦᱟᱹᱠᱩ ᱵᱮᱱ ᱥᱮᱸᱫᱽᱨᱟ ᱜᱮᱭᱟ ᱛ ᱦᱟᱹᱠᱩ ᱥᱮᱸᱫᱽᱨᱟ ᱵᱮᱱ ᱨᱟᱹᱥᱠᱟᱹ ᱜᱮᱭᱟ ᱮᱱᱠᱷᱟᱱ ᱛᱚᱵᱮ ᱟᱵᱮᱱ ᱫᱚ ᱦᱟᱹᱠᱩ ᱫᱚ ᱚᱠᱟᱞᱮᱠᱟᱵᱱ ᱠᱩᱥᱤ ᱭᱟᱜᱼᱟ᱾ ᱟᱞᱮᱥᱮᱫ ᱵᱤᱥᱮᱥ ᱠᱟᱭᱛᱮ ᱧᱮᱞ ᱠᱟᱜᱼᱟ ᱵᱚᱨᱥᱟ ᱫᱤᱱ ᱛᱮ ᱡᱚᱫᱤ ᱠᱷᱮᱛ ᱵᱟᱹᱫᱽ ᱠᱚᱨᱮ ᱠᱚ ᱛᱟᱦᱮᱱᱟ ᱟᱨ ᱫᱟᱠᱟ ᱠᱚ ᱤᱫᱤ ᱠᱟᱜᱼᱟ ᱦᱳᱭᱥᱮ, ᱛᱚᱵᱮ ᱮᱱᱠᱷᱟᱱ ᱫᱚᱠᱚ ᱨᱟᱯᱟᱜ ᱨᱟᱯᱟᱜ ᱠᱟᱛᱮ ᱠᱚ ᱞᱟᱟᱜ ᱠᱟᱛᱮ ᱠᱚ ᱥᱤᱯᱤᱭᱟ ᱥᱮ ᱠᱟᱴᱠᱚᱢ ᱠᱚᱦᱚᱸ ᱠᱚ ᱨᱟᱯᱟᱜ ᱠᱚᱣᱟ᱾ ᱟᱨ ᱠᱷᱮᱛ ᱵᱟᱹᱫᱽ ᱨᱮᱫᱚ ᱫᱟᱠᱟ ᱫᱚ ᱟᱹᱰᱤ ᱜᱤ ᱥᱤᱵᱤᱞᱟᱥᱮ ᱠᱟᱴᱠᱚᱢ ᱨᱟᱯᱟᱜ ᱥᱮ ᱦᱟᱹᱠᱩ ᱨᱟᱯᱟᱜ ᱥᱤᱵᱤᱞ ᱠᱷᱟᱱᱡ ᱟᱹᱰᱤ ᱥᱤᱵᱤᱞᱟ᱾ ᱛᱚ ᱟᱯᱮ ᱥᱮᱫ ᱫᱚᱠᱚ ᱨ ᱨᱟᱯᱟᱜ ᱠᱚᱜᱮᱭᱟ ᱥᱮ ᱵᱟᱝ?
ᱦᱮᱸ ᱦᱮᱸ ᱮᱠᱫᱚᱢ ᱨᱟᱯᱟᱜ ᱵᱚᱞᱛᱮ ᱥᱮᱭ ᱢᱚᱸᱡᱽ ᱵᱩᱡᱷᱟᱹᱜᱼᱟ ᱨᱟᱯᱟᱜ ᱫᱚ᱾ ᱮᱴᱟᱜ ᱮᱴᱟᱜ ᱠᱚᱫᱚ ᱪᱮᱫ ᱞᱮᱠᱟ ᱠᱚ ᱵᱩᱡᱷᱟᱹᱭᱟ ᱥᱮ ᱵᱟᱠᱚ ᱵᱩᱡᱷᱟᱹ ᱵᱟᱹᱧ ᱵᱟᱲᱟᱭᱟ ᱠᱤᱱᱛᱩ ᱟᱹᱞᱤᱧ ᱫᱚ ᱟᱹᱰᱤ ᱢᱡᱽ ᱜᱮᱞᱤᱧ ᱵᱩᱡᱷᱟᱹᱣᱟ ᱠᱟᱴᱠᱚᱢ ᱵᱚᱞᱚ ᱟᱨ ᱦᱟᱹᱠᱩ ᱨᱟᱠᱟᱵ ᱦᱚᱸ ᱵᱚᱞᱚ᱾ ᱟᱹᱰᱤ ᱢᱚᱸᱡᱽ ᱜᱮᱞᱤᱧ ᱵᱩᱡᱷᱟᱹᱣ ᱜᱮᱭᱟ᱾
ᱦᱳᱭ ᱜᱚᱢᱠᱮ ᱟᱞᱮ ᱥᱮᱫ ᱫᱚ ᱱᱚᱜᱼᱚᱭ ᱱᱮᱛᱟᱨ ᱫᱤᱱ ᱫᱚ ᱧᱮᱞᱚᱜᱼᱟ ᱵᱟᱹᱨᱩᱰᱟᱝ ᱥᱮᱸᱫᱽᱨᱟ ᱠᱚᱠᱚ ᱪᱟᱞᱟᱜ ᱜᱮᱭᱟ ᱵᱟᱹᱨᱩᱰᱟᱝ ᱥᱟᱶᱛᱮ ᱦᱚᱨᱚ ᱥᱮᱸᱫᱽᱨᱟ ᱥᱮ ᱛᱚᱨᱚᱦᱚᱫ ᱥᱮᱸᱫᱽᱨᱟ ᱥᱮ ᱡᱟᱢᱸᱲᱩ ᱥᱮᱸᱫᱽᱨᱟ ᱠᱚ ᱪᱟᱞᱟᱜ ᱜᱮᱭᱟ᱾ ᱟᱯᱮᱥᱮᱫ ᱫᱚ ᱛᱚᱨᱚᱦᱚᱫ ᱥᱮ ᱮ ᱱᱚᱛᱮ ᱡᱟᱢᱸᱲᱩ ᱠᱚᱠᱚ ᱧᱟᱢᱚᱜ ᱜᱮᱭᱟ, ᱥᱮ ᱥᱮ ᱵᱟᱝ ᱵᱟᱨᱩᱰᱟᱝ ᱠᱚᱫᱚ ᱵᱟᱞᱤᱧ ᱵᱟᱰᱟᱭᱟ ᱟᱫᱚ ᱟᱵᱮᱱ ᱜᱮ ᱞᱟᱹᱭᱟᱵᱱ ᱡᱮ ᱧᱟᱢᱚᱜ ᱜᱮᱭᱟ ᱠᱚ ᱥᱮ ᱵᱟᱝ
ᱦᱮᱸ ᱧᱟᱢ ᱫᱚᱠᱚ ᱧᱟᱢᱚᱜ ᱜᱮᱭᱟ ᱟᱫᱚ ᱵᱟᱹᱨᱩ ᱰᱟᱝ ᱫᱚ ᱩᱝᱠᱩ ᱫᱚᱠᱚ ᱧᱟᱢᱚᱜ ᱜᱮᱭᱟ, ᱮᱵᱮᱞᱮᱵᱮᱞ ᱟᱹᱰᱤ ᱜᱟᱱ ᱢᱮᱱᱟᱜ ᱠᱚᱜᱮᱭᱟ᱾ ᱛᱚᱨᱦᱚᱫ ᱫᱚ ᱠᱚᱢ ᱜᱮᱠᱚ ᱧᱮᱞᱚᱜ ᱠᱟᱱᱟ᱾ ᱟᱨ ᱦᱚᱨᱚ ᱡᱮᱵᱤᱱ ᱞᱟᱹᱭ ᱠᱮᱫᱟ ᱦᱚᱨᱚ ᱦᱚᱸ ᱟᱹᱰᱤ ᱠᱚᱢ ᱜᱮᱠᱚ ᱧᱮᱞᱚᱜ ᱠᱟᱱᱟ᱾ ᱟᱫᱚ ᱦᱚᱨᱚ ᱥᱮᱸᱫᱽᱨᱟ ᱦᱚᱸ ᱵᱟᱹᱲᱤᱡ ᱜᱮ ᱵᱩᱡᱷᱟᱹᱜ ᱠᱟᱱᱟ ᱪᱮᱫ ᱤᱧ ᱞᱟᱹᱭᱟ ᱵᱟᱝᱠᱷᱟᱱ ᱫᱚ ᱵᱟᱹᱨᱩᱜ ᱰᱟᱝ ᱫᱚ ᱵᱷᱟᱜᱤ ᱜᱮ ᱢᱮᱱᱟᱜ ᱠᱚᱣᱟ᱾
ᱟᱪᱪᱷᱟ ᱜᱚᱝᱠᱮ, ᱛᱚᱵᱮ ᱟᱵᱮᱱ ᱫᱚ ᱵᱟᱨᱩᱰᱟᱝ ᱥᱮᱸᱫᱽᱨᱟ ᱫᱚ ᱵᱮᱱ ᱪᱟᱞᱟᱣ ᱟᱠᱟᱱ ᱜᱮᱭᱟ ᱱᱤᱥᱪᱳᱭ? ᱟᱯᱮ ᱥᱮᱫ ᱫᱚ ᱚᱠᱟᱞ ᱞᱮᱠᱟ ᱯᱮ ᱥᱮᱫᱽᱨᱟᱭ ᱜᱮᱭᱟ? ᱟᱞᱮ ᱥᱮᱫ ᱫᱚ ᱧᱮᱞ ᱟᱠᱟᱱᱟ ᱡᱮ, ᱯᱩᱭᱞᱳ ᱫᱟᱜ ᱨᱮᱜᱮ ᱵᱟᱨᱩᱰᱟᱝ ᱥᱮᱸᱫᱽᱨᱟ ᱫᱚᱞᱮ ᱪᱟᱞᱟᱜᱼᱟ ᱪᱮᱫᱟᱜ ᱥᱮ ᱮ ᱚᱛ ᱦᱟᱥᱟ ᱠᱚᱨᱮ ᱠᱚ ᱛᱚᱯᱟ ᱠᱚᱜᱼᱟ, ᱥᱮᱠᱚ ᱪᱤᱠᱟ ᱠᱚᱜᱼᱟ ᱚᱱᱟ ᱫᱚ ᱩᱱᱟᱹᱜ ᱫᱚ ᱵᱟᱹᱞᱤᱧ ᱵᱟᱰᱟᱭᱟ᱾ ᱠᱤᱱᱛᱩ ᱯᱳᱭᱞᱳ ᱥᱮᱸᱫᱽᱨᱟ ᱠᱚ ᱞᱟᱹᱭᱟ ᱥᱮ ᱯᱩᱭᱞᱩ ᱡᱮᱠᱷᱚᱱ ᱫᱟᱜᱟ ᱥᱮ ᱡᱚᱠᱷᱚᱱᱮ ᱥᱮᱫᱽᱨᱟ ᱞᱮ ᱦᱮᱞᱟᱼᱟ᱾ ᱛᱚᱠᱷᱚᱱ ᱵᱟᱨᱩᱰᱟᱝ ᱟᱢᱫᱟ ᱡᱟᱹᱥᱛᱤ ᱠᱚ ᱧᱟᱢᱚᱜᱼᱟ, ᱟᱨ ᱵᱟᱨᱩᱰᱟᱝ ᱫᱚ ᱚᱱᱮ ᱵᱟᱴᱟ ᱥᱟᱶᱛᱮ ᱠᱚᱥᱟ ᱠᱚᱥᱟ ᱥᱮ, ᱠᱚᱥᱟ ᱠᱚᱥᱟ ᱜᱮ ᱵᱷᱟᱜᱤ ᱥᱤᱵᱤᱞᱟ ᱾
ᱦᱮᱸ ᱦᱮᱸ ᱮᱠᱫᱚᱢ ᱮᱠᱫᱚᱢ ᱵᱟᱹᱨᱩ ᱰᱟᱝ ᱫᱚ ᱚᱱᱟ ᱫᱚ ᱟᱭᱩᱵ ᱛᱚᱨᱟ ᱨᱮ ᱩᱰᱩᱠᱚᱜ ᱦᱩᱭᱩᱜᱼᱟ ᱵᱟᱨᱩ ᱰᱟᱝ ᱥᱮᱸᱫᱽᱨᱟ ᱫᱚ᱾ ᱢᱮᱱᱠᱷᱟᱱ ᱩᱝᱠᱩ ᱰᱟᱺᱦᱤ ᱠᱚᱨᱮ ᱠᱚ ᱩᱰᱩᱠ ᱠᱚᱜᱼᱟ ᱠᱚ ᱞᱟᱹᱴ ᱢᱟᱨᱥᱟᱞ ᱟᱛᱮ ᱪᱟᱞᱟᱣ ᱦᱩᱭᱩᱜᱼᱟ, ᱥᱟᱵᱛᱮ ᱥᱩᱵᱤᱫᱷᱟᱜᱼᱟ᱾
ᱦᱳᱭ ᱜᱚᱢᱠᱮ ᱟᱫᱚ ᱜᱚᱢᱠᱮ ᱠᱟᱹᱴᱤᱡ ᱚᱱᱟ ᱵᱟᱹᱨᱩᱰᱟᱝ ᱜᱚᱡ ᱥᱚᱢᱚᱭ ᱠᱟᱹᱴᱤᱡ ᱥᱟᱵᱫᱷᱟᱱ ᱛᱮ ᱛᱟᱦᱮᱱ ᱦᱩᱭᱩᱜᱼᱟ ᱞᱟᱭᱤᱴ ᱠᱚ ᱵᱷᱟᱹᱜᱤ ᱞᱮᱠᱟ ᱪᱮᱫᱟᱜ ᱥᱮ ᱵᱟᱨᱩᱰᱟᱝ ᱡᱚᱢ ᱞᱟᱹᱜᱤᱫ ᱦᱚᱸ ᱟᱢᱫᱟ ᱨᱚᱠᱚᱢ ᱵᱤᱧ ᱠᱩ ᱩᱰᱩᱠᱚᱜ ᱜᱮᱭᱟ ᱩᱱᱠᱩ ᱴᱷᱮᱱ ᱠᱷᱚᱱ ᱠᱟᱹᱴᱤᱡ ᱵᱟᱧᱪᱟᱣ ᱠᱟᱛᱮᱜ ᱛᱟᱦᱮᱱ ᱦᱩᱭᱩᱜ ᱟᱥᱮ ᱜᱚᱝᱠᱮ ᱦᱩᱭ ᱥᱮ᱾
ᱦᱮᱸ ᱮᱠᱫᱚᱢ ᱮᱠᱫᱚᱢ ᱮᱠᱫᱚᱢ ᱟᱹᱰᱤ ᱥᱟᱵᱫᱷᱟᱱ ᱟᱹᱰᱤ ᱥᱟᱵᱫᱷᱟᱱ ᱛᱮ
ᱛᱚᱵᱮ ᱜᱚᱝᱠᱮ ᱦᱚᱸᱜᱼᱚᱭ ᱟᱵᱮᱱ ᱮ ᱵᱟᱹᱨᱩᱰᱟᱝ ᱥᱮᱸᱫᱽᱨᱟ ᱵᱟᱝ ᱵᱮᱱ ᱠᱩᱥᱤᱭᱟᱜ ᱜᱮᱭᱟ᱾ ᱛᱚᱵᱮ ᱟᱯᱮ ᱥᱮᱫ ᱫᱚ ᱜᱚᱝᱠᱮ ᱢᱤᱫ ᱪᱷᱚᱴ ᱦᱚᱸ ᱮᱸ ᱡᱟᱦᱟᱸ ᱫᱚ ᱛᱚᱨᱦᱚᱫ ᱡᱤᱞ ᱠᱚᱫᱚ ᱵᱮᱱ ᱡᱚᱢ ᱵᱟᱲᱟ ᱠᱟᱫᱟᱜ ᱥᱮ ᱵᱟᱝ?
ᱛᱚᱨᱚᱫ ᱡᱤᱞ ᱫᱚ, ᱟᱹᱰᱤ ᱥᱮᱫᱟᱭ ᱨᱮ ᱡᱚᱢ ᱦᱩᱭ ᱞᱮᱱᱟ᱾ ᱟᱨ ᱴᱮᱥᱴ ᱫᱚ ᱟᱹᱰᱤ ᱢᱚᱸᱡᱽ ᱜᱮ ᱵᱩᱡᱷᱟᱹᱣ ᱞᱮᱱ ᱜᱮᱭᱟ᱾ ᱟᱫᱚ ᱥᱮᱫᱟᱭ ᱨᱮᱱᱟᱜ ᱠᱟᱛᱷᱟ ᱥᱮ, ᱩᱱᱟᱹᱜ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾ ᱢᱚᱴᱟ ᱢᱩᱴᱤ ᱱᱮᱛᱟᱨ ᱫᱚ ᱟᱫᱚ ᱥᱮᱨᱚᱠᱚᱢ ᱫᱚ ᱥᱮᱸᱫᱽᱨᱟ ᱫᱚ ᱵᱟᱝ ᱦᱳᱭᱳᱜ ᱠᱟᱱᱟ᱾
ᱟᱪᱪᱷᱟ ᱜᱚᱝᱠᱮ᱾
ᱦᱮᱸ ᱟᱵᱤᱱᱟᱜ ᱚᱱᱛᱮ ᱫᱚᱠᱚ ᱥᱮᱸᱫᱽᱨᱟᱭᱮᱜ ᱠᱚᱜᱮᱭᱟ ᱥᱮ?
ᱦᱳᱭ ᱜᱚᱝᱠᱮ ᱱᱮᱛᱟᱨ ᱦᱚᱸ ᱛᱚᱨᱚᱦᱚᱫ ᱫᱚᱠᱚ ᱧᱟᱢᱚᱜ ᱠᱟᱱ ᱜᱮᱭᱟ ᱛᱚᱨᱚᱦᱚᱫ ᱥᱟᱶᱛᱮ ᱡᱟᱢᱵᱽᱲᱩ ᱦᱚᱸᱠᱚ ᱧᱟᱢᱚᱜ ᱠᱟᱱ ᱜᱮᱭᱟ ᱟᱨ ᱠᱚ ᱥᱮᱸᱫᱽᱨᱟ ᱠᱟᱱ ᱜᱮᱭᱟ ᱟᱹᱜᱩ ᱫᱚᱠᱚ ᱟᱹᱜᱩᱭᱮᱫ ᱠᱚᱜᱮᱭᱟ᱾ ᱟᱫᱚ ᱜᱚᱝᱠᱮ ᱟᱛᱳ ᱫᱤᱥᱚᱢ ᱠᱚᱨᱮ ᱫᱚ ᱵᱟᱹᱞᱤᱧ ᱛᱟᱦᱮᱱ ᱠᱟᱱᱟ ᱥᱮ᱾ ᱥᱚᱦᱚᱨ ᱵᱟᱡᱟᱨ ᱠᱚᱨᱮ ᱜᱮᱞᱤᱧ ᱛᱟᱦᱮᱱ ᱠᱟᱱᱟ ᱚᱱᱟ ᱠᱷᱟᱹᱛᱤᱨ ᱛᱮ ᱟᱞᱤᱧ ᱞᱤᱧ ᱢᱚᱱᱮᱭᱟ ᱡᱮ ᱱᱚᱜᱼᱚᱭ ᱱᱚᱝ ᱚᱱᱠᱟᱱ ᱥᱩᱡᱳᱜ ᱨᱮᱫᱚ ᱡᱩᱫᱤ ᱚᱲᱟᱜ ᱞᱤᱧ ᱪᱟᱞᱟᱣ ᱞᱮᱱᱠᱷᱟᱱ ᱯᱟᱪᱮᱫ ᱵᱟᱨᱩᱰᱟᱝ ᱡᱤᱞ ᱠᱚ ᱥᱮ ᱛᱚᱨᱚᱫ ᱡᱤᱞ ᱠᱚᱞᱤᱧ ᱡᱚᱢ ᱞᱤᱧ ᱧᱟᱢ ᱞᱮᱠᱷᱟᱱᱡ ᱟᱹᱰᱤ ᱱᱟᱯᱟᱭᱚᱜᱼᱟ᱾ ᱟᱨ ᱫᱚᱢᱮ ᱫᱤᱱ ᱠᱷᱚᱱ ᱚᱱᱟ ᱡᱚᱢ ᱫᱚ ᱫᱚᱢᱮ ᱜᱮᱞᱤᱧ ᱠᱩᱥᱤᱭᱟᱜᱼᱟ ᱟᱫᱚ ᱵᱟᱞᱤᱧ ᱡᱚᱢ ᱠᱟᱜᱼᱟ ᱚᱝᱠᱟ ᱫᱚ ᱞᱟᱹᱭ ᱞᱮᱠᱷᱟᱱ
ᱟᱪᱪᱷᱟ ᱟᱪᱪᱷᱟ
ᱛᱚᱵᱮ ᱜᱚᱢᱠᱮ ᱦᱚᱜᱼᱚᱭ ᱟᱵᱮᱱ ᱫᱚ ᱵᱟᱭᱨᱮ ᱨᱮ ᱥᱮ ᱚᱲᱟᱜ ᱨᱮᱜᱮ ᱢᱮᱱᱟᱜ ᱟᱠᱟᱫ ᱵᱮᱱᱟ᱾
ᱟᱹᱞᱤᱧ ᱫᱚ ᱮᱠᱷᱚᱱᱳ ᱵᱟᱭᱨᱮ ᱨᱮ ᱢᱮᱱᱟᱜ ᱟᱠᱟᱫ ᱞᱤᱧᱟᱹ ᱚᱲᱟᱜ ᱫᱚ ᱦᱟᱸᱜ ᱵᱟᱞᱤᱝ ᱥᱮᱱ ᱠᱟᱱᱟ ᱵᱟᱦᱨᱮ ᱞᱮ ᱚᱞᱚᱜ ᱯᱟᱲᱦᱟᱜ ᱜᱮᱭᱟᱞᱤᱧ ᱥᱮ ᱟᱫᱚ ᱵᱟᱨᱦᱨᱮ ᱨᱮᱜᱮ ᱢᱮᱱᱟᱜ ᱞᱤᱧ ᱜᱮᱭᱟ᱾
ᱛᱚᱵᱮ ᱜᱚᱝᱠᱮ ᱦᱚᱜᱼᱚᱭ ᱡᱮ ᱮᱜ ᱚᱜ ᱦᱩᱲᱩ ᱠᱚᱫᱚᱯᱮ ᱟᱯᱮ ᱫᱚᱯᱮ ᱚᱱᱟᱜ ᱜᱮᱯᱮ ᱪᱟᱣᱞᱮ ᱥᱮᱯᱮ ᱟᱠᱷᱨᱤᱧ ᱛᱟᱦᱮᱱᱟ ᱜᱚᱝᱠᱮ
ᱦᱳᱲᱳ ᱠᱚᱫᱚ ᱠᱤᱪᱷᱩ ᱫᱚ ᱚᱲᱟᱜ ᱞᱟᱹᱜᱤᱫ ᱫᱚᱦᱚ ᱦᱳᱭᱳᱜ ᱜᱮᱭᱟ᱾ ᱡᱟᱦᱟᱸ ᱫᱚ ᱡᱚᱢ ᱦᱳᱭᱳᱜᱼᱟ, ᱟᱨ ᱵᱟᱠᱤ ᱠᱚᱫᱚ ᱥᱚᱢᱚᱭ ᱧᱮᱞᱛᱮ ᱟᱠᱷᱨᱤᱧ ᱦᱩᱭᱩ ᱜᱮᱭᱟ ᱡᱚᱠᱷᱚᱱ ᱫᱟᱢ ᱠᱚᱢ ᱛᱟᱦᱮᱱᱟ ᱛᱚᱠᱷᱚᱱ ᱫᱚ ᱦᱟᱸᱜ ᱚᱲᱟᱜ ᱨᱮᱜᱮ ᱡᱚᱢᱟ ᱠᱟᱛᱮᱜ ᱞᱮ ᱫᱚᱦᱚ ᱠᱟᱜ ᱜᱮᱭᱟ ᱫᱟᱢ ᱡᱚᱠᱷᱚᱱ ᱡᱟᱹᱥ ᱼᱟ ᱛᱚᱠᱷᱚᱱ ᱞᱮ ᱟᱠᱷᱨᱤᱧ ᱜᱮᱭᱟ ᱴᱷᱤᱠᱜ ᱜᱮᱭᱟ ᱱᱤᱝᱠᱟᱹ ᱜᱮ ᱵᱟᱨ ᱵᱚᱪᱷᱚᱨ ᱨᱮᱱᱟᱜ ᱦᱩᱲᱩ ᱚᱱᱠᱟᱜᱮ ᱵᱟᱨ ᱵᱚᱪᱷᱚᱨ ᱱᱤᱭᱟᱹ ᱵᱟᱨ ᱵᱚᱪᱷᱚᱨ ᱨᱮ ᱵᱟᱨ ᱫᱷᱟᱣ ᱨᱮᱱᱟᱜ ᱦᱩᱲᱩ ᱟᱨᱠᱤ ᱚᱝᱠᱟ ᱠᱟᱛᱮ ᱜᱮᱞᱮ ᱟᱹᱠᱷᱨᱤᱧ ᱜᱮᱭᱟ ᱦᱩᱸ
ᱦᱚᱸᱜᱼᱚᱭ ᱟᱯᱮ ᱫᱚ ᱮᱸ ᱦᱚᱞᱚᱝ ᱠᱚᱫᱚᱯᱮ ᱠᱤᱨᱤᱧ ᱟᱹᱜᱩᱭ ᱛᱟᱦᱮᱱ ᱜᱮᱭᱟ ᱥᱮ ᱯᱚᱨᱚᱵᱽ ᱠᱚᱨᱮ ᱞᱟᱹᱜᱤᱫ ᱯᱤᱴᱷᱟᱹ ᱞᱟᱹᱜᱤᱫ ᱦᱚᱞᱚᱝ ᱠᱚᱫᱚ ᱥᱮ ᱚᱲᱟᱜ ᱨᱮᱭᱟᱜ ᱜᱮᱯᱮ ᱵᱮᱱᱟᱣ ᱦᱚᱪᱚᱭᱟ ᱟᱞᱮ ᱫᱚ ᱡᱟᱦᱟᱸ ᱚᱲᱟᱜ ᱨᱮᱱᱟᱜ ᱦᱩᱲᱩ ᱪᱟᱣᱞᱮ ᱠᱚᱜᱮ ᱢᱮᱱᱟᱜᱼᱟ ᱚᱱᱟ ᱠᱷᱚᱱ ᱜᱮᱞᱮ ᱦᱚᱞᱚᱝ ᱦᱚᱪᱚᱭᱟ ᱥᱮ ᱠᱷᱟᱹᱡᱟᱹᱲᱤ ᱠᱚᱦᱚᱸ ᱚᱲᱟᱜ ᱨᱮᱭᱟᱜ ᱡᱟᱦᱟᱸ ᱫᱚ ᱪᱟᱣᱞᱮ ᱛᱮᱜᱮᱞᱮ ᱠᱷᱟᱹᱡᱟᱹᱲᱤ ᱠᱚᱞᱮ ᱛᱮᱭᱟᱨ ᱦᱚᱪᱚᱭᱟ, ᱟᱯᱮ ᱥᱮᱫ ᱫᱚ ᱚᱠᱟ ᱞᱮᱠᱟ
ᱦᱚᱞᱚᱝ ᱫᱚ ᱟᱞᱮ ᱦᱚᱸ ᱚᱲᱟᱜ ᱨᱮᱱᱟᱜ ᱜᱮ ᱚᱲᱟᱜ ᱨᱮᱱᱟᱜ ᱪᱟᱣᱞᱮ ᱜᱮ ᱦᱚᱞᱚᱝ ᱫᱚᱞᱮ ᱦᱚᱞᱚᱝ ᱜᱮᱭᱟ ᱟᱨ ᱠᱷᱟᱹᱡᱟᱹᱲᱤ ᱫᱚ ᱱᱮᱛᱟᱨ ᱫᱚ ᱦᱟᱸᱜ ᱥᱮᱨᱚᱠᱚᱢ ᱫᱚ ᱵᱟᱠᱚ ᱵᱷᱟᱡᱟᱭᱮᱫᱟ᱾ ᱵᱟᱠᱷᱟᱱ ᱫᱚ ᱢᱟᱲᱟᱝ ᱛᱮ ᱮᱸᱜ ᱟᱭᱳ ᱦᱚᱲ ᱠᱚᱠᱚ ᱵᱷᱟᱡᱟ ᱵᱟᱲᱟ ᱠᱮᱭᱟ ᱥᱮ ᱚᱱᱟ ᱠᱷᱟᱹᱡᱟᱹᱲᱤ ᱟᱹᱰᱤ ᱢᱚᱸᱡᱽ ᱜᱮ ᱵᱩᱡᱷᱟᱹᱣ ᱠᱚᱜᱼᱟ ᱱᱮᱛᱟᱨ ᱫᱚ ᱚᱝᱠᱟ ᱵᱟᱝ ᱧᱟᱢᱚᱜ ᱠᱟᱱᱟ ᱚᱝᱠᱟ ᱠᱷᱟᱹᱡᱟᱹᱲᱤ ᱵᱟᱠᱚ ᱛᱮᱭᱟᱨ ᱵᱟᱲᱟᱭᱮᱫᱟ ᱞᱟᱦᱟ ᱡᱮᱢᱚᱱ ᱛᱟᱵᱮᱱ ᱦᱚᱸᱠᱚ ᱛᱮᱭᱟᱨ ᱠᱮᱭᱟ ᱰᱷᱤᱝᱠᱤ ᱨᱮ ᱚᱱᱟ ᱨᱮᱱᱟᱜ ᱡᱟ ᱴᱮᱥᱴ ᱵᱩᱡᱷᱟᱹᱣ ᱠᱚᱜᱼᱟ ᱱᱮᱛᱟᱨ ᱨᱮᱱᱟᱜ ᱢᱤᱥᱤᱱ ᱨᱮᱱᱟᱜ ᱛᱟᱵᱮᱱ ᱚᱝᱠᱟ ᱴᱮᱥᱴ ᱵᱟᱝ ᱵᱩᱡᱷᱟᱹᱜ ᱠᱟᱱᱟ
ᱦᱳᱭ ᱜᱚᱝᱠᱮ ᱦᱳᱭ ᱜᱚᱝᱠᱮ ᱱᱮᱛᱟᱨ ᱫᱚ ᱢᱮᱥᱤᱱ ᱛᱮᱫᱚ ᱩᱱᱟᱹᱜ ᱡᱟᱦᱟᱸ ᱴᱮᱥᱴ ᱞᱟᱦᱟ ᱛᱮᱫᱚ ᱮᱸᱻᱧᱟᱢᱚᱜ ᱠᱟᱱ ᱛᱟᱦᱮᱱᱟ ᱡᱟᱦᱟᱸ ᱫᱚ ᱰᱷᱤᱝᱠᱤ ᱛᱮ ᱱᱮᱛ ᱱᱮᱛᱟᱨ ᱫᱚ ᱚᱝᱠᱟ ᱢᱤᱥᱤᱱ ᱛᱮᱫᱚ ᱵᱟᱝ ᱧᱟᱢᱚᱜ ᱠᱟᱱᱟ ᱪᱮᱫᱟᱜ ᱥᱮ ᱢᱤᱥᱤᱱ ᱛᱮᱫᱚ ᱡᱟᱦᱟᱸ ᱫᱚ ᱞᱚ ᱞᱚ ᱞᱚᱞᱚ ᱠᱚᱜᱼᱟ ᱥᱮ ᱢᱮᱥᱤᱱ ᱪᱟᱞᱟᱣ ᱪᱟᱞᱟᱣ ᱛᱮ ᱚᱱᱟ ᱫᱟᱨᱟᱭ ᱛᱮ ᱡᱟᱦᱟᱸ ᱚᱱᱟ ᱞᱚᱞᱚ ᱠᱟᱛᱮᱜ ᱚᱱᱟ ᱡᱟᱦᱟᱸ ᱥᱤᱵᱤᱞ ᱛᱟᱦᱮᱱᱟ ᱚᱱᱟ ᱥᱤᱵᱤᱞ ᱫᱚ ᱚᱱᱟ ᱞᱚᱞᱚ ᱛᱮᱜᱮ ᱵᱷᱟᱵ ᱠᱟᱛᱮ ᱚᱴᱟᱝᱚᱜᱼᱟ ᱦᱳᱭᱥᱮ ᱜᱚᱝᱠᱮ ᱟ ᱚᱱᱟ ᱠᱷᱟᱹᱛᱤᱨ ᱞᱟᱦᱟᱛᱮ ᱞᱮᱠᱟ ᱱᱟᱜ ᱥᱤᱵᱤᱞ ᱫᱚ ᱵᱟᱹᱱᱩᱜ ᱟᱠᱟᱫᱟ ᱟᱨ ᱱᱮᱛᱟᱨ ᱫᱚ ᱡᱩᱜᱽ ᱯᱟᱞᱴᱟᱜ ᱠᱟᱱᱟ ᱡᱩᱜᱽ ᱥᱟᱶᱛᱮ ᱦᱚᱲ ᱦᱚᱸᱠᱚ ᱟᱯᱰᱮᱴ ᱪᱟᱞᱟᱜ ᱠᱟᱱᱟ ᱥᱮ ᱜᱚᱝᱠᱮ ᱟᱨ ᱟᱫᱷᱩᱱᱤᱠ ᱡᱩᱜᱽ ᱛᱚ ᱱᱮᱛᱟᱨ ᱫᱚ ᱚᱠᱚᱭ ᱦᱚᱸ ᱱᱤᱡᱮ ᱛᱮᱫᱚ ᱚᱝᱠᱟ ᱠᱷᱟᱴᱟᱣ ᱵᱟᱭ ᱠᱩᱥᱤᱭᱟᱜ ᱜᱮᱭᱟ ᱡᱚᱛᱚ ᱜᱮ ᱱᱮᱛᱟᱨ ᱫᱚ ᱡᱟᱦᱟᱸ ᱛᱤᱱᱟᱹᱜ ᱡᱚᱱᱛᱨᱚ ᱠᱚ ᱢᱮᱱᱟᱜ ᱟᱠᱟᱜ, ᱚᱱᱟ ᱵᱷᱚᱨᱥᱟ ᱜᱮ ᱱᱮᱛᱟᱨ ᱫᱚ ᱩᱱᱟᱹᱜ ᱦᱚᱲ ᱡᱟᱹᱥᱛᱤ ᱠᱷᱟᱴᱟᱣ ᱵᱟᱠᱚ ᱠᱩᱥᱤᱭᱟᱜ ᱠᱟᱱ ᱜᱮᱭᱟ ᱵᱟᱠᱷᱟᱡ ᱞᱟᱦᱟᱛᱮ ᱱᱩᱠᱩ ᱦᱚᱲ ᱫᱚ ᱪᱮᱫ ᱞᱮᱠᱟ ᱠᱚ ᱮᱸ, ᱫᱟᱲᱮᱭᱟᱜ ᱠᱟᱱ ᱛᱟᱦᱮᱱᱟ ᱚᱝᱠᱟ ᱠᱚ ᱠᱷᱟᱴᱟᱜ ᱠᱟᱱ ᱛᱟᱦᱮᱱᱟ ᱚᱱᱟ ᱥᱟᱶᱛᱮ ᱟᱸ ᱠᱷᱟ. ᱴᱤ ᱠᱷᱟᱹᱴᱤ ᱡᱤᱱᱤᱥ ᱜᱮᱠᱚ ᱡᱚᱢᱮᱫ ᱛᱟᱦᱮᱱᱟ ᱱᱮᱛᱟᱨ ᱫᱚ ᱟᱵᱚ ᱫᱚ ᱠᱷᱟᱹᱴᱤ ᱠᱷᱟᱹᱴᱤ ᱡᱤᱱᱤᱥ ᱠᱚᱫᱚ ᱵᱟᱵᱚᱱ ᱡᱚᱢᱮᱜᱼᱟ
ᱦᱮᱸ ᱦᱮᱸ ᱮᱠᱫᱚᱢ ᱮᱠᱫᱚᱢ ᱟᱫᱚ ᱟᱯᱮ ᱥᱮᱫ ᱫᱚ ᱰᱷᱤᱝᱠᱤ ᱮᱠᱷᱚᱱ ᱢᱮᱱᱟᱜ ᱜᱮᱭᱟ ᱥᱮᱠᱚ ᱨᱟᱠᱟᱵ ᱠᱮᱫᱟ᱾
ᱦᱳᱭ ᱜᱚᱝᱠᱮ ᱱᱮᱛᱟᱨ ᱦᱚᱸ ᱰᱷᱤᱝᱠᱤ ᱫᱚ ᱢᱮᱱᱟᱜ ᱟᱠᱟᱜ ᱜᱮᱭᱟ ᱟᱨ ᱰᱷᱤᱝᱠᱤ ᱛᱮᱜᱮᱞᱮ ᱱᱮᱛᱟᱨ ᱦᱚᱸ ᱦᱚᱞᱚᱝ ᱠᱚᱠᱚ ᱮᱸᱻ ᱰᱷᱤᱝᱠᱤ